ᱦᱮᱞᱳ
ᱦᱮᱞᱳ
ᱦᱮᱸ ᱟᱸᱡᱚᱢᱚᱜ ᱠᱟᱱᱟ?
ᱜᱚᱝᱠᱮ ᱵᱟᱝ ᱟᱸᱡᱚᱢᱚᱜ ᱠᱟᱱ ᱛᱟᱵᱮᱱᱟ ᱠᱟᱹᱴᱤᱡ ᱵᱷᱷᱟᱤ ᱱᱮᱴᱣᱟᱨᱠ ᱥᱮᱫ ᱪᱟᱞᱟᱣ
ᱱᱟᱨ ᱱᱤᱛᱚ ᱟᱸᱡᱚᱢᱚᱜ ᱠᱟᱱᱟ᱾
ᱚ ᱳᱭ ᱚᱱᱟᱱᱟᱜ ᱦᱮᱸ
ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱛᱟᱦᱞᱮ ᱩᱱᱚᱱᱠᱤᱱ ᱞᱤᱧ ᱞᱟᱹᱭᱫᱟ ᱵᱮᱥ ᱟᱲᱟ ᱜᱮᱛᱚ?
ᱦᱳᱭ ᱵᱮᱥ ᱵᱟᱲᱟ ᱜᱮ᱾
ᱟᱪᱪᱷᱟ ᱟᱪᱪᱷᱟ ᱦᱮᱸ ᱛᱟᱦᱚᱞᱮ ᱥᱮᱛᱟᱜ ᱨᱮᱱᱟᱜ ᱡᱚᱢ ᱠᱚᱫᱚ ᱦᱩᱭᱱᱟ? ᱦᱮᱸ ᱜᱚᱝᱠᱮ ᱞᱤᱧ ᱞᱟᱹᱭᱫᱟ ᱡᱮ ᱥᱮᱛᱟᱜ ᱨᱮᱱᱟᱜ ᱡᱚᱢ ᱵᱟᱲᱟ ᱠᱚᱫᱚ?
ᱟᱜ ᱥᱮᱫ ᱦᱮᱡ ᱯᱟᱭᱨᱟ ᱥᱟᱯᱷᱟ ᱵᱟᱲᱟ ᱠᱟᱛᱮᱮᱫ ᱡᱚᱢ ᱠᱚ ᱦᱩᱭᱩᱜᱼᱟ᱾
ᱟᱪᱪᱷᱟ ᱟᱪᱪᱷᱟ
ᱮ ᱪᱮᱫ ᱞᱮᱠᱟ ᱥᱮᱛᱟᱜ ᱵᱮᱲᱟᱮ ᱡᱚᱢᱟᱜ ᱠᱚ ᱦᱩᱭ ᱵᱟᱲᱟᱭ ᱱᱟ ᱥᱮ ᱵᱟᱝ?
ᱦᱮᱸ ᱡᱚᱢ ᱠᱚᱫᱚ ᱦᱩᱭ ᱠᱟᱱᱟ ᱟᱫᱚ ᱡᱚᱢ ᱠᱟᱛᱮᱜ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ᱾ ᱛᱟᱦᱚᱞᱮ ᱜᱚᱢᱠᱮ ᱞᱟᱹᱭ ᱫᱟᱞᱤᱧ ᱛᱟᱦᱮ ᱚᱱᱛᱮᱱᱟᱜ ᱟᱵᱚᱦᱟᱣᱟ ᱠᱚᱫᱚ ᱪᱮᱫ ᱞᱮᱠᱟ ᱱᱤᱛᱚᱜ
ᱪᱮᱫ ᱜᱚᱝᱠᱮ
ᱟᱱᱮ ᱚᱱᱛᱮ ᱫᱟᱜ ᱡᱟᱹᱲᱤᱭᱮᱫᱟᱭ ᱥᱮ ᱪᱮᱫ? ᱥᱮ ᱵᱟᱭ ᱫᱟᱜ ᱡᱟᱹᱲᱤᱭᱫᱟ ᱚᱱᱠᱟ᱾ ᱟᱵᱚᱦᱟᱣᱟ ᱠᱚ
ᱫᱟᱜ ᱡᱟᱹᱲᱤ ᱫᱚ ᱱᱤᱛᱚᱜ ᱫᱚ ᱵᱟᱭ ᱡᱟᱹᱲᱤᱭᱟ ᱞᱟᱦᱟ ᱧᱚᱜᱚᱛᱯᱲᱟᱣ ᱞᱮᱱᱟᱚ ᱱᱤᱛᱚᱜ ᱫᱚ ᱵᱟᱭ ᱫᱟᱜ ᱮᱫᱟ ᱢᱤᱫ ᱥᱚᱯᱛᱟ ᱞᱮᱠᱟ
ᱟᱪᱪᱷᱟ ᱟᱪᱪᱷᱟ
ᱦᱩᱲᱩ ᱠᱚᱞᱮ ᱟᱯᱚᱨ ᱜᱚᱫᱚᱜ ᱠᱟᱱᱟ ᱟᱨᱟᱜᱚᱜ ᱠᱟᱱᱟ ᱛᱚ ᱟᱹᱰᱤ ᱢᱩᱥᱠᱤᱞ ᱜᱮ ᱵᱟᱭ ᱫᱟᱲᱮᱮᱜ ᱠᱟᱱᱛᱮ
ᱚ ᱛᱟᱦᱚᱞᱮ ᱟᱯᱷᱚᱨ ᱠᱚᱯᱮ ᱦᱮᱸ ᱛᱟᱦᱞᱮ ᱯᱮ ᱟᱯᱷᱚᱨ ᱠᱟᱜᱼᱟ ᱵᱟᱝ ᱦᱮᱸ
ᱦᱳᱭ ᱟᱯᱷᱚᱨ ᱛᱮᱞᱮ ᱟᱯᱷᱚᱨ ᱠᱟᱜ ᱜᱮᱭᱟ
ᱦᱮᱸ ᱟᱞᱮ ᱦᱚᱸ ᱱᱚᱛᱮ ᱦᱚᱸ ᱟᱯᱚ ᱫᱚᱞᱮ ᱦᱮᱸ
ᱦᱳᱭ ᱦᱳᱭ ᱟᱫᱚ ᱫᱟᱜ ᱠᱚ ᱱᱤᱛᱚᱜ ᱵᱟᱭ ᱧᱟᱢᱟᱜ ᱠᱷᱟᱡ ᱫᱚ ᱟᱫᱚ ᱜᱚᱥᱚᱜ ᱠᱟᱱᱟ ᱥᱮ ᱥᱤᱛᱩᱝ ᱛᱮ
ᱟᱨᱟᱜᱚᱜ ᱠᱟᱱᱟ ᱛᱚ
ᱦᱮᱸ ᱦᱮᱸ ᱱᱮᱛᱚ ᱫᱚ ᱜᱚᱴᱟ ᱜᱮ ᱱᱚᱛᱮ ᱦᱚᱸ ᱚᱱᱠᱟᱜ ᱜᱮ ᱟᱯᱷᱚᱨ ᱫᱚᱞᱮ ᱟᱯᱷᱚᱨ ᱠᱟᱜᱼᱟ ᱪᱟᱨᱟ ᱠᱚᱫᱚᱞᱮ ᱜᱤᱰᱤ ᱠᱟᱜᱼᱟ ᱟᱫᱚ ᱫᱟᱜ ᱵᱟᱝ ᱠᱷᱟᱹᱛᱤᱨ ᱛᱮ ᱢᱩᱥᱠᱤᱞ ᱞᱮ ᱯᱟᱲᱟᱣ ᱠᱟᱱᱟ ᱠᱟᱹᱴᱤᱡ ᱦ ᱜᱚᱥᱚ ᱤᱭᱟᱹᱜ ᱠᱟᱱᱟ ᱥᱮ ᱦ
ᱟᱫᱚ ᱪᱮᱫ ᱞᱮᱠᱟ ᱫᱟᱜ ᱠᱚᱨᱮ ᱵᱮᱵᱚᱥᱛᱷᱟ ᱫᱚ ᱢᱮᱱᱟᱜ ᱠᱟᱫᱟ ᱥᱮ ᱵᱟᱝ?
ᱫᱟᱜ ᱵᱮᱵᱚᱥᱛᱟ ᱵᱚᱞᱛᱮᱸᱸ ᱫᱟᱜ ᱵᱮᱵᱚᱥᱛᱟ ᱫᱚ ᱯᱩᱠᱷᱨᱤ ᱠᱚᱫᱚ ᱢᱮᱱᱟᱜᱼᱟ ᱢᱟᱨᱟᱝ ᱢᱟᱨᱟᱝ ᱜᱮ ᱟᱫᱚ ᱚᱸᱰᱮ ᱠᱷᱚᱱᱟᱜ ᱦᱚᱸ ᱤᱭᱟᱹ ᱟᱨ ᱵᱟᱝ ᱨᱮᱦᱚᱸ ᱜᱟᱰᱟᱼᱢᱩᱰᱩ ᱠᱚᱫᱚ ᱵᱷᱟᱜᱮ ᱜᱮ ᱢᱮᱱᱟᱜᱼᱟ᱾
ᱦᱳᱭ ᱛᱟᱦᱞᱮ ᱚᱸᱰᱮᱱᱟᱜ ᱫᱟᱜ ᱛᱮᱜᱮᱞᱮ ᱤᱭᱟᱹᱭᱮᱫᱟ ᱱᱤᱛᱳᱜ ᱫᱚ᱾
ᱟᱪᱪᱷᱟ ᱟᱪᱪᱷᱟ
ᱦᱩᱭᱳᱱᱛᱮ ᱚᱱᱟ ᱜᱟᱰᱟ ᱟᱬᱮ ᱥᱮ ᱯᱩᱠᱷᱨᱤ ᱟᱲᱮ ᱠᱚᱨᱮ ᱠᱷᱮᱛ ᱛᱟᱦᱮᱱ ᱠᱷᱟᱡ ᱛᱚ ᱚᱱᱟ ᱠᱚᱨᱮ ᱫᱚ ᱥᱤᱭᱟᱹᱛ ᱠᱟᱛᱮᱫ ᱜᱮᱸ ᱪᱟᱥ ᱦᱩᱭᱩᱜ ᱛᱟᱦᱮᱱᱟ ᱥᱮ ᱜᱚᱡᱚᱜ ᱠᱷᱟᱡ ᱫᱚ ᱚᱱᱟ ᱛᱮᱜᱮ ᱯᱟᱴᱟᱣ ᱦᱩᱭᱩᱜᱼᱟ ᱫᱟᱜ
ᱦᱳᱭ ᱦᱳᱭ ᱛᱟᱦᱞᱮ ᱱᱤᱛᱚᱜ ᱠᱟᱹᱢᱤ ᱠᱟᱡᱽ ᱠᱚᱫᱚ ᱪᱮᱫ ᱠᱚ ᱠᱚᱨᱟᱣ ᱦᱩᱭᱩᱜ ᱠᱟᱱᱟ ᱛᱟᱦᱚᱞᱮ?
ᱠᱟᱹᱢᱤ ᱠᱟᱡᱽ ᱫᱚ ᱱᱤᱛᱚᱜ ᱫᱚ ᱚᱲᱟᱜ ᱠᱚᱨᱮ ᱜᱮ ᱟᱨ ᱠᱟᱹᱢᱤ ᱠᱚᱫᱚ ᱟᱨᱡᱟᱣ ᱞᱮᱠᱟ ᱫᱚ ᱵᱟᱡᱟᱨ ᱠᱚᱥᱮᱫ ᱫᱚ ᱵᱟᱝ ᱪᱟᱞᱟᱣ ᱵᱟᱲᱟ ᱦᱩᱭ ᱠᱟᱱᱟ ᱛᱚ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ᱾
ᱦᱳᱭ ᱠᱷᱮᱛ ᱠᱚᱨᱮ ᱜᱮ ᱠᱟᱹᱢᱤ ᱦᱩᱭᱩᱜ ᱠᱟᱱᱟ᱾
ᱦᱮᱸ ᱦᱮᱸ ᱟᱵᱚᱱᱟᱜ ᱫᱚ ᱠᱷᱮᱛ ᱵᱟᱹᱭᱦᱟᱹᱲ ᱨᱮᱜᱮ ᱠᱟᱹᱢᱤ ᱛᱟᱵᱚᱱ ᱛᱚ᱾
ᱦᱳ ᱟ ᱟᱢᱜᱮ ᱞᱟᱹᱭ ᱛᱟᱞᱟᱝ ᱢᱮ ᱪᱮᱫ ᱠᱟᱹᱢᱤ
ᱠᱟᱹᱢᱤ ᱠᱚᱫᱚ
ᱯᱮᱥᱮ
ᱦᱮᱸ ᱠᱟᱹᱢᱤ ᱠᱚᱫᱚ ᱚᱲᱟᱜ ᱠᱚᱨᱮ ᱜᱮ ᱢᱟᱴᱷ ᱠᱚᱨᱮᱜ ᱱᱤᱛᱚ ᱠᱟᱹᱢᱤ ᱦᱩᱭᱩᱜ ᱠᱟᱱᱟ ᱛᱟᱯᱚᱨᱮ ᱚᱱᱮ ᱢᱟᱴᱷ ᱠᱚᱨᱮ ᱨᱮᱱᱟᱜ ᱡᱟᱦᱟᱸ ᱠᱟᱹᱴᱤᱡ ᱞᱟᱴᱟ ᱵᱟᱴᱟ ᱟᱠᱟᱱᱟ ᱛᱚ ᱚᱱᱟᱜᱮ ᱥᱟᱯᱷᱟ ᱥᱟᱹᱯᱷᱤ ᱠᱚ ᱠᱚᱨᱟᱣ ᱦᱩᱭᱩᱜ ᱠᱟᱱᱟ ᱟᱫᱚ ᱪᱟᱥ ᱥᱤᱡᱤᱱ ᱦᱚᱸ ᱥᱮᱴᱮᱨ ᱦᱤᱡᱩᱜ ᱠᱟᱱ ᱛᱟᱵᱚᱱᱟ᱾ ᱦᱮᱸ ᱚᱱᱟ ᱠᱚᱜᱮ ᱛᱟᱦᱚᱞᱮ ᱢᱟᱴᱷ ᱠᱚᱨᱮᱱᱟᱜ ᱠᱟᱹᱴᱤᱡ ᱦᱳᱭ ᱜᱟᱡᱟᱲ ᱠᱟᱱᱟ ᱚᱱᱟᱜᱮ ᱤᱭᱟᱹ ᱠᱚ ᱠᱟᱹᱴᱤᱡ ᱥᱟᱯᱷᱟ ᱵᱟᱲᱟ ᱦᱩᱭᱩᱜ ᱠᱟᱱᱟ᱾ ᱚᱱᱟᱜᱮ ᱠᱟᱹᱢᱤ ᱠᱟᱡᱽ ᱠᱚᱫᱚ ᱠᱚᱨᱟᱣ ᱦᱩᱭᱩᱜ ᱠᱟᱱᱟ᱾ ᱟᱨ ᱠᱟᱹᱣᱰᱤ ᱟᱨᱡᱟᱣ ᱞᱟᱹᱜᱤᱫ ᱫᱚ ᱚᱱᱠᱟ ᱠᱟᱹᱢᱤ ᱫᱚ ᱵᱚᱞᱛᱮ ᱵᱟᱡᱟᱨ ᱠᱚᱨᱮᱜ ᱜᱮ ᱪᱟᱞᱟᱜ ᱦᱩᱭᱩᱜ ᱜᱮᱭᱟ᱾ ᱢᱤᱥᱛᱨᱤ ᱠᱚ ᱥᱟᱛᱮ ᱢᱟᱱᱮ ᱩᱱᱠᱩ ᱨᱟᱡᱽ ᱢᱤᱥᱛᱨᱤ ᱠᱚ ᱥᱟᱛᱮᱜ ᱚᱲᱟᱜ ᱠᱚ ᱡᱩᱛ ᱚᱱᱟ ᱠᱚᱜᱮ ᱪᱟᱞᱟᱣ ᱦᱩᱭᱩᱜ ᱜᱮᱭᱟ ᱛᱟᱦᱞᱮ ᱱᱤᱨᱵᱷᱳᱨ ᱫᱚ ᱠᱟᱹᱴᱤᱡ ᱵᱚᱱᱫᱚ ᱦᱩᱭ ᱠᱟᱱᱟ᱾ ᱟᱫᱚ ᱢᱟ ᱛᱟᱨᱯᱚᱨᱮᱱᱟᱜ ᱠᱟᱹᱢᱤ ᱠᱚ ᱧᱮᱞ ᱦᱩᱭᱩᱜ ᱠᱟᱱᱟ᱾
ᱚᱲᱟᱜ ᱠᱚᱱᱟᱜ ᱦᱚᱸ ᱵᱟᱝ ᱠᱟᱹᱢᱤ ᱞᱮᱠᱷᱟᱱ ᱵᱟᱝ ᱡᱩᱛᱩᱜ ᱠᱟᱱᱟ ᱥᱮ ᱦᱳᱭ! ᱛᱟᱢᱟ ᱛᱚ ᱪᱟᱥ ᱫᱤᱱ ᱫᱤᱭᱳᱚᱜ ᱠᱟᱱᱟ ᱚᱱᱟᱛᱮ ᱠᱷᱮᱛ ᱠᱚ ᱵᱟᱲᱤᱭᱟᱹ ᱠᱚ ᱡᱩᱫᱤ ᱚᱱᱠᱟ ᱜᱟ ᱡᱟᱲ ᱢᱮᱱᱟᱜ ᱠᱷᱟᱡ ᱫᱚ ᱥᱟᱯᱷᱟ ᱦᱩᱭᱩᱜ ᱜᱮᱭᱟ᱾
ᱦᱮᱸ ᱦᱮᱸ
ᱦᱳᱭ
ᱛᱟᱦᱚᱞᱮ ᱜᱚᱝᱠᱮ ᱦᱚᱸᱜᱼᱚᱭ ᱛᱚ ᱟᱵᱚᱱᱟᱜ ᱦᱮᱸ
ᱟᱢ
ᱟᱪᱪᱷᱟ ᱟᱨ ᱢᱤᱫ ᱫᱷᱟᱣ ᱞᱟᱹᱭ ᱵᱤᱱ ᱥᱮ ᱵᱟᱝ ᱟᱸᱡᱚᱢ ᱞᱮᱱᱟ᱾ ᱴᱷᱤᱠ ᱢᱚᱛᱚ᱾
ᱧᱟᱢᱚᱜ ᱠᱟᱱᱟ ᱜᱚᱢᱠᱮ
ᱦᱮᱸ ᱱᱤᱛᱚᱜ ᱫᱚ ᱟᱸᱡᱚᱢᱚᱜ ᱠᱟᱱᱟ ᱠᱟᱹᱴᱤᱡ ᱟᱨ ᱢᱤᱫ ᱫᱷᱟᱣ ᱞᱟᱹᱭᱚᱜ ᱵᱤᱱ ᱥᱮ ᱪᱮᱫ ᱵᱤᱱ ᱞᱟᱹᱭ ᱠᱮᱫᱟ᱾
ᱚ ᱚᱱᱠᱟ ᱠᱟᱹᱢᱤ ᱪᱮᱫ ᱞᱮᱠᱟᱮᱫ ᱪᱮᱫ ᱞᱮᱠᱟ ᱠᱚ ᱧᱟᱢ ᱢᱤᱥᱛᱨᱤ ᱠᱚ ᱪᱮᱫ ᱞᱮᱠᱟ ᱥᱮ ᱪᱮᱫ
ᱚ ᱢᱟᱱᱮ ᱡᱟᱦᱟᱸᱞᱮ ᱠᱟᱹᱢᱤᱭᱮᱫ ᱫᱚ ᱞᱮᱵᱟᱨ ᱚᱱᱟ ᱪᱮᱠᱟ ᱠᱟᱹᱣᱰᱤ ᱪᱮᱫᱞᱠᱟ
ᱦᱚ ᱦᱳ
ᱠᱟᱹᱣᱰᱤ ᱫᱚ ᱵᱚᱞᱛᱮ ᱟᱞᱮᱭᱟᱜ ᱫᱚ ᱨᱳᱡᱽᱛᱚ ᱟᱫᱚ
ᱦᱮᱸ ᱦᱮᱸ ᱟᱫᱚ ᱟᱨ ᱱᱚᱛᱮᱱᱟᱜ ᱟᱞᱮ ᱥᱮᱱᱟᱜ ᱫᱚ ᱡᱟᱦᱟᱸ ᱞᱮᱵᱟᱨ ᱨᱮᱱᱟᱜ ᱵᱮᱛᱚᱱ ᱫᱚ ᱦᱩᱭᱩᱜ ᱠᱟᱱᱟ ᱚᱱᱠᱟ ᱥᱟᱲᱮ ᱛᱤᱱ ᱥᱚ ᱚᱱᱠᱟ ᱵᱮᱛᱚᱱ ᱛᱟᱞᱮ᱾
ᱦᱳᱭ ᱛᱟᱞᱮ ᱥᱮ ᱦᱚᱸ ᱜᱮᱮ ᱟ ᱛᱷᱚᱲᱟ ᱫᱚ ᱵᱮᱥᱤ ᱧᱚᱜ ᱠᱟᱱᱟ᱾
ᱟᱯᱮ ᱥᱮᱫ ᱫᱚ ᱵᱮᱥᱤ ᱧᱚᱜ ᱟᱠᱟᱱᱟ?
ᱦᱚᱭ ᱤᱱᱠᱟ ᱪᱟᱨᱥᱚᱠᱟᱭ ᱛᱤᱭᱳᱜ ᱟᱠᱟᱫᱟ
ᱟᱪᱪᱷᱟ ᱟᱪᱪᱷᱟ ᱦᱮᱸ ᱚᱱᱠᱟᱜᱮ ᱛᱟᱨᱯᱚᱨᱮ ᱟᱞᱮ ᱥᱮᱫ ᱦᱚᱸ ᱟᱫᱚ ᱟᱥᱛᱮ ᱟᱥᱛᱮ ᱵᱮᱥᱤᱜᱼᱟ᱾ ᱟᱫᱚ ᱟᱪᱪᱷᱟ ᱜᱚᱝᱠᱮ ᱮᱠ ᱞᱤᱧ ᱞᱟᱹᱭ ᱮᱫᱟ ᱛᱟᱦᱚᱞᱮ ᱱᱚᱣᱟ ᱠᱚᱫᱚ ᱞᱟᱝ ᱜᱚᱞᱯᱚ ᱠᱮᱜᱼᱟ᱾ ᱦᱮᱸ
ᱦᱮᱸ ᱞᱟᱹᱭ ᱛᱚᱨᱟᱭ ᱢᱮ
ᱦᱮᱸ ᱞᱟᱹᱭ ᱫᱟᱹᱧ ᱤᱭᱟᱹ ᱛᱟᱨᱯᱚᱨᱮ ᱱᱚᱜᱼᱚᱭ ᱛᱚ᱾ ᱥᱮᱴᱮᱨᱮᱱ ᱛᱟᱵᱚᱱᱟ ᱟᱢᱵᱟᱵᱚᱛᱤ ᱯᱚᱨᱚᱵᱽ ᱛᱟᱦᱞᱮ ᱟᱢᱵᱟᱵᱚᱛᱤ ᱯᱚᱨᱚᱵᱽ ᱚᱱᱛᱮ ᱟᱯᱮᱥᱮᱫ ᱢᱟᱱᱟᱣ ᱪᱮᱫᱠᱟ
ᱟᱪᱪᱷᱟ ᱟᱪᱪᱷᱟ ᱚᱱᱟ ᱫᱚ ᱚᱱᱟᱫᱚ ᱤᱱᱠᱟᱟᱹ ᱫᱚᱠᱚ ᱢᱟᱱᱟᱣ ᱢᱟᱱᱟᱣ ᱛᱟᱦᱮᱱ ᱜᱮ᱾ ᱟᱫᱚ ᱢᱟᱱᱟ ᱫᱚ ᱚᱱᱠᱟ ᱫᱚ ᱠᱷᱟᱥ ᱚᱱᱠᱟ ᱫᱚ ᱡᱟᱦᱟᱱᱟᱜ ᱤᱭᱟᱹ ᱞᱮᱠᱟ ᱫᱚ ᱵᱟᱝ ᱢᱟᱱᱟᱟᱹ ᱡᱚᱢ ᱧᱩᱩ ᱞᱮᱠᱟᱜᱮ ᱟᱨᱚ᱾ ᱩᱱᱟᱹᱜ ᱤᱧ ᱦᱚᱸᱚᱸ ᱵᱟᱰᱟᱭ ᱵᱟᱹᱱᱩᱜᱼᱟ ᱡᱮ ᱵᱚᱞᱮ ᱟᱢᱵᱟᱵᱟᱹᱛᱤ ᱯᱚᱨᱚᱵᱽ ᱫᱚ ᱟᱵᱚ ᱦᱚᱲᱟᱜ ᱠᱟᱱ ᱜᱮᱭᱟ ᱥᱮ ᱫᱤᱠᱩᱣᱟᱜ ᱠᱟᱱᱟ᱾ ᱛᱚ ᱚᱱᱟᱫᱚ ᱵᱟᱹᱧ ᱵᱟᱰᱟᱭ ᱛᱟᱞᱟᱝ ᱛᱚ ᱵᱟᱰᱟᱭ ᱠᱷᱟᱡ ᱫᱚ ᱛᱷᱚᱲᱟ ᱜᱟᱱ ᱞᱟᱹᱭᱟᱹᱧ ᱛᱟᱞᱟᱝ ᱢᱮ
ᱚ ᱟᱵᱟ ᱟᱫᱚ ᱢᱮᱱ ᱠᱟᱛᱮᱮᱫ ᱫᱚ ᱤᱧ ᱛᱤᱱᱟᱹᱜ ᱴᱟᱧ ᱵᱟᱲᱟᱭᱟ ᱢᱟᱱᱮ ᱟᱢᱵᱟᱵᱚᱛᱤ ᱯᱚᱨᱚᱵᱽ ᱫᱚ ᱢᱟᱱᱮ ᱥᱟᱱ ᱥᱛᱟᱲᱟᱜ ᱜᱮ ᱤᱧ ᱫᱩᱧ ᱵᱟᱲᱟᱭᱟ ᱟᱫᱚ ᱚᱱᱟ ᱫᱚ ᱢᱟᱱᱮ ᱠᱟᱱᱴᱷᱟᱲ ᱠᱟᱱᱴᱷᱟᱲ ᱢᱟᱱᱮ ᱠᱟᱱᱴᱷᱟᱲ ᱱᱤᱭᱮ ᱞᱟᱹᱭ ᱜᱮᱭᱟ ᱠᱚ ᱠᱟᱱᱴᱷᱟᱲ ᱯᱚᱨᱚᱵᱽ ᱡᱟ ᱠᱮ ᱵᱰᱟᱭ ᱟᱵᱚᱱᱟᱜ ᱛᱟᱦᱞᱮ ᱠᱟᱱᱴᱷᱟᱲ ᱠᱚ ᱵᱮᱞᱮ ᱠᱚᱜᱼᱟ ᱛᱚ ᱛᱟᱦᱞᱮ ᱚᱱᱟ ᱱᱤᱭᱮ ᱛᱮᱜᱮ ᱛᱟᱦᱞᱮ ᱠᱟᱱᱴᱷᱟᱲ ᱠᱷᱟᱹᱡᱟᱹᱲᱤ ᱡᱚᱢᱟᱠᱚ ᱟᱫᱚ ᱚᱱᱟ ᱜᱮᱠᱚ ᱞᱟᱹᱭᱟ ᱟᱢᱵᱟᱵᱚᱛᱤ ᱯᱚᱨᱚᱵᱽ ᱫᱚ ᱢᱟᱱᱮ ᱚᱱᱟ ᱩᱯᱚᱞᱚᱠᱠᱷᱮ ᱢᱟᱱᱮ ᱠᱚ ᱠᱟᱹᱴᱤᱡ ᱠᱚ ᱢᱟᱱᱟᱣᱟᱚ ᱟᱫᱚ ᱟᱞ ᱥᱮᱫ ᱫᱚ ᱯᱚᱨᱚᱵᱽ ᱠᱚᱫᱚ ᱦᱩᱭᱳ ᱵᱚᱞᱛᱮ ᱚᱱᱟ ᱟᱢᱵᱟᱵᱚᱛᱤ ᱦᱤᱞᱳᱜ ᱜᱮ ᱯᱚᱨᱚᱵᱽ ᱠᱚᱫᱚ ᱵᱷᱟᱜᱤ ᱜᱮ ᱦᱩᱭᱩᱜᱼᱟ ᱚᱱ ᱯᱟᱛᱟ ᱮᱱᱮᱡ ᱠᱚ ᱦᱩᱭᱩᱜᱼᱟ ᱛᱟᱯᱚᱨᱮ ᱢᱟᱱᱮ ᱢᱤᱫᱴᱟᱱ ᱚᱱᱠᱟ ᱴᱷᱟᱶᱨᱮ ᱢᱤᱫᱴᱟᱱ ᱵᱚᱸᱜᱟᱼ ᱵᱩᱨᱩᱭᱟᱠᱚ ᱚᱱᱟ ᱵᱚᱸᱜᱟᱼᱵᱩᱨᱩ ᱴᱷᱟᱶ ᱨᱮᱜᱮ ᱚᱱᱠᱟ ᱦᱚᱲ ᱠᱚᱠᱚ ᱡᱟᱣᱨᱟᱜᱼᱟ ᱯᱚᱨᱚᱵᱽ ᱠᱚ ᱦᱩᱭᱩᱜᱼᱟ ᱚᱸᱰᱮ ᱜᱮ ᱛᱟᱦᱚᱞᱮ ᱛᱩᱝᱫᱟᱜ ᱴᱟᱢᱟᱠᱟᱛᱮ ᱠᱚ ᱥᱩᱨᱩᱜᱼᱟ ᱟᱨ ᱚᱱᱠᱟᱜᱮ ᱮᱱᱮᱡ ᱥᱮᱨᱮᱧᱟ ᱠᱚ ᱚᱱᱟ ᱡᱟᱭᱜᱟ ᱨᱮ᱾
ᱟᱪᱪᱷᱟ ᱟᱪᱪᱷᱟ
ᱦᱳᱭ ᱟᱫᱚ ᱚᱱᱟ ᱫᱚ ᱦᱩᱭᱩᱜ ᱠᱟᱱᱟ ᱯᱳᱭᱞᱳ ᱟᱢᱵᱟᱵᱚᱛᱤ ᱫᱤᱱ ᱦᱤᱞᱳᱜ ᱢᱤᱫᱴᱟᱱ ᱡᱟᱭᱜᱟ ᱨᱮ᱾ ᱦᱩᱭᱩᱜᱼᱟ ᱟᱨ ᱫᱚᱥᱟᱨ ᱫᱤᱱ ᱦᱤᱞᱳᱜ ᱢᱤᱫᱴᱟᱱ ᱡᱟᱭᱜᱟ ᱨᱮ ᱦᱩᱭᱩᱜᱼᱟ᱾ ᱚᱱᱮ ᱚᱱᱠᱟᱱ ᱤᱭᱟᱹ ᱯᱚᱨᱚᱵᱽ ᱢᱟᱱᱮ ᱯᱚᱨᱚᱵᱽ ᱢᱤᱫᱴᱟᱝ ᱦᱮ ᱥᱤᱨᱡᱟᱹᱜᱼᱟ ᱢᱟᱱᱮ ᱥᱤᱨᱡᱟᱹᱣᱟᱠᱚ ᱚᱱᱠᱟ ᱢᱟᱱᱮ ᱚᱱᱟ ᱫᱚ ᱯᱨᱚᱛᱤ ᱵᱚᱪᱷᱚᱨ ᱜᱮ ᱦᱩᱭ ᱪᱟᱞᱟᱜᱼᱟ ᱚᱱᱟ ᱫᱚ ᱢᱟᱱᱮ ᱦᱩᱭ ᱪᱟᱞᱟᱜ ᱟᱹᱜᱩᱜ ᱠᱟᱱᱟ ᱚᱱᱟ ᱫᱚ
ᱟᱪᱪᱷᱟ ᱟᱪᱪᱷᱟ᱾
ᱦᱳᱭ ᱦᱳᱭ
ᱦᱚᱸ ᱟᱢᱵᱟᱟᱣᱚᱛᱤ ᱯᱚᱨᱚᱵᱽ ᱫᱚ ᱵᱚᱞᱮ ᱪᱮᱜ ᱞᱮᱠᱟ ᱞᱮᱠᱟᱛᱮ ᱠᱩ ᱢᱟᱱᱟᱣ ᱛᱟᱦᱮᱱᱟ ᱡᱮ ᱵᱚᱞᱮ ᱱᱚᱣᱟ ᱟᱥᱟᱲ ᱪᱟᱸᱫᱚᱳ ᱨᱮᱭᱟᱜ ᱛᱤᱱᱟᱹᱜ ᱫᱤᱱ ᱥᱮ ᱛᱤᱱᱟᱹᱜ ᱢᱟᱦᱟᱸ ᱚᱠᱛᱚ ᱠᱷᱚᱱ ᱟᱨ ᱛᱤᱱᱟᱹᱜ ᱫᱤᱱ ᱫᱟᱹᱵᱤᱜ
ᱟᱪᱪᱷᱟ ᱚᱱᱟᱵᱤᱱ ᱞᱟᱹᱭᱠᱟ ᱛᱤᱱᱟᱹᱜ ᱫᱤᱱ ᱛᱤᱱᱟᱹᱜ ᱢᱟᱱᱮ ᱚᱱᱟ ᱫᱚᱠᱚ ᱢᱟᱱᱟᱣ ᱵᱚᱞ ᱛᱮ ᱱᱚᱝᱠᱟ ᱢᱟᱱᱮ ᱟᱥᱟᱲ ᱵᱚᱸᱜᱟ ᱵᱚᱞᱚ ᱢᱟᱱᱮ ᱛᱟᱵᱚᱱᱟ ᱢᱟᱱᱮ ᱪᱟᱥ ᱥᱤᱡᱤᱱ ᱵᱚᱞᱚᱭᱮᱱᱟ ᱟᱫᱚ ᱠᱟᱹᱢᱤ ᱠᱟᱪ ᱫᱚᱢᱮ ᱜᱮᱵᱚᱱ ᱠᱟᱹᱢᱤ ᱠᱟᱡᱪᱟᱵᱚᱱ ᱢᱟᱱᱮ ᱨᱚᱦᱚᱭᱟᱵᱚᱱ ᱤᱭᱟᱹᱭᱟᱵᱚᱱ ᱛᱟᱞᱦᱮ ᱚᱱᱟ ᱵᱟᱠᱷᱨᱟ ᱜᱮ ᱚᱱᱟ ᱚᱱᱟ ᱵᱟᱠᱷᱨᱟᱜᱮ ᱡᱟᱦᱟᱸ ᱟᱵᱚᱱᱟᱜ ᱟᱢᱵᱟᱵᱚᱛᱤ ᱯᱚᱨᱚᱵᱽ ᱠᱟᱱ ᱛᱟᱵᱚᱱ ᱫᱚ ᱡᱟᱠᱤ ᱵᱚᱞᱮ ᱠᱟᱱᱴᱷᱟᱲ ᱯᱚᱨᱚᱵ ᱵᱚᱞᱛᱮ ᱵᱚᱱ ᱞᱟᱹᱭ ᱫᱚ ᱚᱱᱟ ᱠᱷᱚᱱᱟᱜ ᱜᱮ ᱟᱫᱚ ᱟᱵᱚ ᱚᱱᱟ ᱫᱚ ᱪᱟᱥᱵᱟᱥ ᱨᱮᱱᱟᱜ ᱫᱚ ᱤᱭᱟᱹ ᱫᱚ ᱥᱮᱴᱮᱨᱮᱱ ᱛᱟᱵᱚᱱᱟ ᱡᱮ ᱟᱥᱟᱲ ᱵᱚᱸᱜᱟ ᱵᱚᱞᱚᱱᱟᱛᱚ᱾ ᱟᱫᱚ ᱚᱱᱟ ᱩᱯᱚᱞᱚᱠᱠᱷᱷᱟ ᱜᱮᱠᱚ ᱟᱫᱚ ᱢᱟᱱᱮ ᱨᱟᱹᱥᱠᱟᱹ ᱨᱚᱢᱚᱚᱡᱟᱠᱚ ᱢᱟᱱᱮ ᱡᱟᱦᱟᱸ ᱟᱞᱮᱭᱟᱜ ᱟᱞᱮ ᱫᱷᱟᱨᱮ ᱡᱟᱦᱟᱸᱧ ᱧᱮᱞ ᱮᱫᱟ ᱚᱱᱟ ᱱᱤᱭᱟᱹ ᱠᱚ ᱠᱟᱹᱴᱤᱡ ᱠᱚ ᱨᱟᱹᱥᱠᱟᱹ ᱨᱚᱢᱚᱡᱟ ᱛᱟᱦᱞᱮ ᱮᱱᱮᱡ ᱥᱮᱨᱮᱧᱟ ᱠᱚ ᱢᱟᱱᱮ ᱚᱱᱮ ᱟᱢᱵᱟᱵᱚᱛᱤ ᱫᱤᱱ ᱠᱷᱚᱱᱟᱜ ᱜᱮ ᱚᱱᱟ ᱫᱚ ᱦᱩᱭᱩᱜᱼᱟ ᱮᱦᱚᱵᱚᱜᱼᱟ ᱟᱫᱚ ᱮᱦᱚᱵ ᱚᱱᱟ ᱟᱢᱵᱟᱵᱚᱛᱤ ᱫᱤᱱ ᱠᱟᱛᱮᱜ ᱜᱮ ᱮᱦᱚᱵᱚᱜᱼᱟ ᱛᱟᱦᱚᱞᱮ ᱟᱫᱚ ᱚᱱᱠᱟᱜᱮ ᱯᱚᱨᱯᱚᱨ ᱢᱟᱱᱮ ᱢᱤᱫᱴᱟᱝ ᱮᱸᱜ ᱴᱷᱟᱶ ᱫᱤᱱ ᱠᱚ ᱢᱮᱱᱟᱜᱼᱟ ᱚᱱᱠᱟᱜᱮ ᱡᱟᱭᱜᱟ ᱠᱚᱨᱮᱜ ᱚᱱᱠᱟ ᱠᱚ ᱤᱭᱟᱹ ᱠᱟᱜᱼᱟ ᱠᱚ ᱡᱮ ᱱᱤᱭᱟᱹ ᱫᱤᱱ ᱦᱤᱞᱳᱜ ᱫᱚ ᱱᱚᱣᱟ ᱤᱱ ᱦᱤᱞᱟᱹᱜ ᱫᱚ ᱱᱚᱣᱟᱴᱟᱜ ᱱᱚᱰᱮ ᱫᱚ ᱯᱚᱨᱚᱵᱽ ᱦᱩᱭᱩᱜᱼᱟ ᱛᱟᱨ ᱯᱚᱨᱮ ᱯᱚᱨᱚᱵᱚᱨᱛᱤ ᱤᱭᱟᱹ ᱫᱚ ᱚᱱᱟᱴᱟᱜᱫᱤᱱ ᱚᱱᱠᱟ ᱢᱟᱱᱮ ᱫᱤᱱ ᱠᱚ ᱥᱟᱵ ᱠᱟᱛᱮ ᱠᱚ ᱫᱚᱦᱚ ᱟᱠᱟᱫᱟᱼᱟ ᱚᱱᱟ ᱫᱚ ᱡᱮ ᱱᱚᱣᱟ ᱵᱚᱪᱚᱨ ᱵᱚᱪᱷᱚᱨ ᱨᱮ ᱱᱚᱣᱟᱴᱟᱜ ᱫᱤᱱ ᱨᱮᱫᱚ ᱱᱚᱣᱟ ᱱᱚᱰᱮ ᱯᱚᱨᱚᱵᱽ ᱦᱩᱭᱩᱜᱼᱟ ᱱᱚᱝᱠᱟ ᱾
ᱦᱩ ᱦᱳᱭ ᱦᱳᱭ ᱾
ᱦᱳᱭ ᱾
ᱦᱮᱸ ᱱᱤᱭᱟᱹ ᱢᱟᱛᱚ ᱵᱚᱞᱮ ᱚᱱᱠᱟ ᱵᱚᱞᱮ ᱥᱟᱵ ᱠᱚᱨᱟᱣ ᱞᱮᱠᱟ ᱵᱟᱵᱟᱹᱛᱤ ᱵᱚᱱ ᱾ ᱟᱨ ᱵᱟᱹᱠᱤ ᱢᱮᱱᱟᱜ ᱛᱟᱵᱚᱱᱟ ᱚᱱᱟ ᱫᱚ ᱚᱱᱠᱟ ᱵᱚᱱ ᱱᱮᱸᱰᱟ ᱜᱚᱴᱟᱭ ᱛᱟᱦᱮᱱᱟ ᱛᱚ ᱤᱱᱟᱹ ᱛᱟᱭᱚᱢ ᱠᱚᱛᱮ ᱜᱮᱵᱚᱱ ᱯᱚᱨᱚᱵᱚᱜ ᱠᱟᱱᱟ
ᱦᱮᱸ
ᱦᱳᱭ
ᱟ
ᱟᱫᱚ ᱞᱟᱹᱭ ᱠᱮᱫ ᱛᱚᱢ ᱛᱚ ᱟᱹᱰᱤ ᱵᱷᱟᱹᱜᱤ ᱜᱮ ᱚᱱᱠᱟ ᱵᱟᱰᱟᱭ ᱵᱟᱝ ᱛᱟᱦᱮᱸ ᱠᱟᱱᱟ ᱛᱚ
ᱟᱪᱪᱷᱟ ᱟᱪᱪᱷᱟ '
ᱟᱹᱰᱤ ᱟᱹᱰᱤ ᱥᱟᱨᱦᱟᱣ ᱾
ᱦᱮᱸ ᱥᱟᱨᱟᱜᱮ ᱢᱟᱱᱮ ᱟᱹᱰᱤ ᱦᱚᱲᱟᱜ ᱜᱮ ᱱᱚᱝᱠᱟ ᱫᱚ ᱵᱟᱲᱟᱭ ᱵᱟᱹᱪᱩᱜᱼᱟ ᱟᱫᱚ ᱾ ᱜᱚᱴᱟ ᱫᱚ ᱵᱟᱠᱚ ᱢᱟᱱᱟᱣ ᱟᱛᱚ
ᱦᱳᱭ ᱦᱳᱭ ᱾
ᱟᱫᱚ ᱟᱞᱮ ᱥᱮᱫ ᱫᱚᱠᱚ ᱢᱟᱱᱟᱣ ᱛᱮ ᱚᱱᱟᱜᱤᱧ ᱞᱟᱹᱭ ᱫᱟᱲᱮᱭᱟᱜ ᱢᱮᱭᱟ
ᱦᱳᱭ ᱟᱰᱤ ᱵᱷᱟᱜᱤ